ᱦᱮᱞᱳ
ᱵᱟᱹᱧ ᱟᱡᱚᱢ ᱫᱟ ᱴᱷᱤᱠ ᱴᱷᱟᱠ,
ᱢᱮᱱᱫᱟᱹᱧ ᱨᱚᱲᱮᱢ ᱟᱸᱚᱢ ᱮᱫᱟ?
ᱦᱳᱭ ᱦᱳᱭ ᱱᱤᱛᱚᱜ ᱤᱧ ᱟᱸᱡᱚᱢ ᱫᱟ,
ᱦᱮᱞᱳ ᱾
ᱦᱮᱸ ᱫᱟᱫᱟ ᱞᱟᱹᱭ ᱢᱮ᱾
ᱨᱚᱲ ᱮᱢ ᱟᱡᱚᱢ ᱮᱫᱟ?
ᱦᱮᱸ ᱟᱸᱡᱚᱢ ᱫᱟᱹᱧ ᱱᱤᱛᱚᱜ ᱫᱚ᱾
ᱚᱸ ᱞᱟᱦᱟ ᱛᱮᱫᱚ ᱵᱟᱢ ᱟᱸᱡᱚᱢᱮᱫ ᱛᱟᱦᱮᱱᱟ?
ᱵᱟᱝ ᱞᱟᱦᱟ ᱛᱮᱫᱚ ᱵᱟᱝ ᱟᱸᱡᱚᱢᱚᱜ ᱠᱟᱱ ᱛᱟᱦᱮᱸᱫ᱾
ᱚᱸ ᱛᱟᱦᱚᱞᱮ ᱱᱟᱯᱟᱭ ᱜᱮᱭᱟᱢ ᱛᱚ?
ᱦᱳᱭ ᱱᱟᱯᱟᱭ ᱜᱮ ᱟᱢ ᱜᱮ ᱚᱠᱟ ᱞᱮᱠᱟ ᱢᱮᱱᱟᱜ ᱢᱮᱭᱟ?
ᱦᱩᱸᱻ ᱤᱧ ᱦᱚᱸ ᱱᱟᱯᱟᱭ ᱜᱮ ᱢᱤᱱᱤᱧᱟ, ᱟᱨ ᱱᱚᱣᱟᱨᱮ ᱟᱵᱚ ᱦᱟᱜ ᱡᱟᱦᱟᱸᱭ ᱵᱚᱱ ᱠᱟᱹᱢᱤᱭᱮᱫᱟ ᱱᱚᱸᱰᱮ ᱫᱚ ᱱᱤᱛᱚᱜ ᱛᱤᱠᱤᱱ ᱥᱩᱚᱢᱚᱭ ᱫᱚ ᱮᱠᱴᱩ ᱥᱚᱢᱚᱥᱥᱟ ᱠᱚ ᱦᱩᱭᱩᱜ ᱠᱟᱱᱟ ᱮᱸᱴᱠᱮᱴᱚᱬᱮ ᱫᱚᱢᱮ ᱦᱩᱭᱩᱜ ᱠᱟᱱᱟ᱾
ᱦᱟᱱᱮ ᱟᱹᱭᱩᱵ ᱟᱹᱭᱩᱵ ᱵᱟᱠᱷᱟᱡ ᱥᱮᱛᱟᱜ ᱵᱮᱲᱟ ᱵᱟᱠᱷᱟᱡ ᱮᱠᱫᱚᱢ ᱦᱟᱱᱟ ᱫᱚᱥᱴᱟ ᱮᱜᱟᱨᱚᱴᱟ ᱥᱚᱢᱚᱭ, ᱛᱚᱠᱷᱚᱱ ᱠᱷᱟᱡ ᱫᱚ ᱢᱳᱴᱟ-ᱢᱩᱴᱤ ᱴᱷᱤᱠ ᱜᱮ᱾
ᱦᱳᱭ ᱤᱧ ᱦᱚᱸ ᱟᱹᱭᱩᱵ ᱵᱮᱲᱟ ᱡᱚᱠᱷᱚᱱ ᱱᱚᱜ-ᱚᱭ ᱫᱩᱴᱟ ᱥᱮᱫ ᱛᱤᱧ ᱯᱷᱳᱱ ᱞᱮᱫᱟ, ᱢᱤᱫ ᱦᱚᱲ ᱴᱷᱮᱱ ᱛᱚ ᱛᱚᱠᱷᱚᱱ ᱫᱚ ᱴᱷᱤᱠ ᱜᱮ ᱜᱚᱞᱯᱷᱚ ᱦᱩᱭᱱᱟ ᱟᱨ ᱥᱤᱧ ᱵᱮᱲᱟ ᱡᱚᱠᱷᱚᱱ ᱜᱚᱞᱯᱷᱚ ᱦᱩᱭᱩᱜ ᱠᱟᱱᱟ ᱱᱚᱝᱠᱟ ᱴᱟᱭᱤᱢ ᱱᱚᱜ-ᱚᱭ ᱴᱷᱤᱠ ᱴᱷᱟᱠ ᱵᱟᱝ ᱜᱟᱱᱚᱜ ᱠᱟᱱᱟ ᱟᱨ ᱠᱤ,
ᱦᱮᱸ ᱟᱫᱚᱢ ᱥᱚᱢᱚᱭ ᱪᱮᱠᱟᱜ ᱠᱟᱱ ᱪᱚ ᱚᱱᱮ ᱚᱱᱠᱟᱜ ᱠᱟᱱᱟ᱾ ᱟᱫᱚᱢ ᱥᱚᱢᱚᱭ ᱫᱚ ᱢᱚᱸᱡᱽ ᱜᱮ ᱦᱩᱭᱩᱜ ᱠᱟᱱᱟ ᱟᱫᱚᱢ ᱥᱚᱢᱚᱭ ᱫᱚ ᱵᱟᱝ ᱟᱨ ᱚᱱᱮ ᱚᱱᱠᱟ, ᱟᱫᱚᱢ ᱥᱚᱢᱚᱭ ᱨᱮ ᱚᱱᱟ ᱮᱴᱠᱮᱴᱚᱬᱮ ᱠᱚ ᱦᱩᱭᱩᱜ ᱠᱟᱱᱟ ᱚᱱᱟᱛᱮ ᱨᱚᱯᱚᱲ ᱦᱚᱸ ᱵᱟᱝ ᱦᱩᱭᱩᱜ ᱠᱟᱱᱟ᱾ ᱟᱫᱚ ᱱᱤᱛᱚᱜ ᱫᱚ ᱱᱚᱝᱠᱟ ᱟᱡ ᱤᱭᱟᱹ ᱦᱩᱭᱩᱜᱼᱟ ᱤᱧ ᱡᱟᱦᱟᱸᱧ ᱦᱩᱫᱤᱥ ᱠᱮᱫᱟ ᱡᱮ ᱡᱟᱦᱟᱭ ᱢᱤᱫᱴᱮᱱ ᱯᱷᱳᱱ ᱦᱩᱭᱩᱜᱼᱟ ᱞᱟᱦᱟᱛᱮ ᱚᱱᱟ ᱯᱷᱳᱱ ᱠᱟᱛᱮᱜ ᱜᱮ ᱠᱩᱞᱤᱭᱮ ᱦᱩᱭᱩᱜᱼᱟ ᱡᱮ ᱤᱧ ᱟᱢᱤᱧ ᱯᱷᱳᱱᱟᱢ ᱠᱟᱱᱟ ᱢᱮᱱᱛᱮ᱾ ᱵᱟᱠᱷᱟᱡ ᱫᱚ ᱪᱮᱠᱟᱜ ᱦᱮᱸ ᱟᱵᱚ ᱢᱤᱫᱴᱮᱱ ᱜᱩᱨᱩᱯ ᱨᱮ ᱢᱮᱱᱟᱜ ᱵᱚᱱᱟ ᱜᱩᱨᱩᱯ ᱨᱮ ᱛᱟᱦᱮᱸ ᱠᱟᱛᱮ ᱫᱚ ᱟᱭᱢᱟ ᱦᱚᱲ ᱢᱮᱱᱟᱜ ᱵᱚᱱᱟ ᱥᱮ ᱡᱮᱢᱚᱱ ᱤᱧᱤᱧ ᱚᱸᱰᱮ ᱱᱟᱥᱮᱱᱟᱜᱧ ᱢᱮᱥᱮᱡᱽ ᱜᱚᱜ ᱠᱮᱜ-ᱟ, ᱟᱫᱚ ᱟᱭᱢᱟ ᱦᱚᱲ ᱠᱚ ᱨᱚᱲ ᱠᱮᱫᱟ, ᱤᱧ ᱨᱚᱲᱟ ᱤᱧ ᱨᱚᱲᱟ᱾ ᱟᱫᱚ ᱤᱧ ᱤᱧ ᱠᱟᱛᱮᱫ ᱫᱚ, ᱚᱱᱠᱟ ᱪᱮᱤᱠᱟᱹᱭᱱᱟ? ᱟᱫᱚ ᱦᱟᱹᱱᱤ ᱱᱟᱹᱭ ᱵᱚᱱ ᱨᱚᱲ ᱫᱟ, ᱦᱟᱱᱮ ᱥᱮ ᱦᱟᱹᱱᱤ ᱱᱟᱹᱭ ᱩᱱᱤ ᱦᱮ ᱞᱮᱜᱟᱭᱮᱫᱟ᱾ ᱟᱫᱚ ᱩᱱᱤ ᱴᱷᱮᱜ ᱮᱢ ᱯᱷᱳᱱ ᱞᱮᱜᱟᱭ ᱫᱟ ᱟᱫᱚ ᱩᱱᱤ ᱵᱟᱭ ᱥᱟᱵ ᱠᱮᱫ ᱱᱟᱹᱭ ᱴᱷᱮ ᱮᱢ ᱯᱷᱳᱱ ᱞᱮᱜᱟᱭᱮᱫᱟ ᱟᱨ, ᱩᱱᱤ ᱵᱟᱭ ᱥᱟᱵ ᱠᱟᱷᱱ ᱟᱫᱚ ᱚᱱᱠᱟ ᱠᱟᱛᱮᱫ ᱫᱚ? ᱚᱱᱟ ᱡᱟᱦᱟᱸ ᱴᱟᱠᱥ ᱛᱟᱦᱮᱱ ᱠᱟᱱᱟ ᱚᱱᱟ ᱴᱟᱠᱥ ᱫᱚ ᱠᱚᱢᱯᱞᱤᱴᱚᱜ ᱠᱟᱱ ᱛᱟᱵᱚᱱᱟ᱾ ᱟᱫᱚ ᱠᱚᱢᱯᱞᱤᱴᱮᱱ ᱠᱟᱱ ᱠᱷᱟᱭᱡ ᱫᱚ ᱟᱫᱚ ᱚᱱᱟ ᱫᱚ ᱟᱫᱚ ᱱᱮᱠᱥᱴ ᱥᱴᱮᱯ ᱪᱟᱞᱟᱣ ᱞᱟᱜᱟᱜ ᱠᱟᱱᱟ᱾ ᱟᱫᱚ ᱱᱮᱠᱥᱴ ᱮᱠ ᱥᱴᱮᱯ ᱪᱟᱞᱟᱣ ᱞᱟᱜᱟᱜ-ᱟ ᱢᱟᱱᱮ ᱟᱫᱚ ᱚᱱᱟ ᱫᱚ ᱯᱩᱨᱟᱹᱣᱮᱱ ᱛᱟᱵᱚᱱᱟ ᱵᱟᱝ ᱤᱭᱟᱹᱜ ᱠᱟᱱᱟ᱾ ᱟᱫᱚ ᱚᱱᱟ ᱜᱮ ᱜᱚᱝᱠᱮ ᱛᱟᱠᱚ ᱥᱟᱛᱮᱜ ᱛᱮᱤᱦᱤᱧ ᱟᱹᱭᱩᱵ ᱨᱚᱯᱚᱲ ᱦᱩᱭᱩᱜ-ᱟ ᱡᱮ ᱱᱚᱝᱠᱟ ᱡᱮ ᱥᱚᱢᱚᱥᱟ ᱦᱩᱭᱩᱜ ᱠᱟᱱᱟ ᱱᱚᱣᱟ ᱠᱚ ᱫᱚ᱾ ᱯᱚᱨᱮᱛᱮ ᱧᱟᱢᱚᱜ ᱟᱥᱮ ᱵᱟᱝ ᱧᱟᱢᱚᱜ-ᱟ ᱤᱧ ᱪᱮᱫ ᱤᱧ ᱢᱮᱱᱫᱟ ᱟᱸᱡᱚᱢᱮᱜ ᱟᱢ᱾
ᱦᱮᱸ ᱟᱸᱡᱚᱢ ᱫᱟᱹᱧ ᱞᱟᱹᱭ ᱢᱮ᱾
ᱦᱮᱸ ᱢᱮᱱᱫᱟᱹᱧ ᱦᱳᱭ ᱱᱟ ᱠᱚ ᱜᱚᱝᱠᱮ ᱥᱟᱶ ᱛᱮ ᱛᱮᱦᱤᱧ ᱟᱹᱭᱩᱵ ᱨᱚᱯᱚᱲ ᱦᱩᱭᱩᱜ-ᱟ ᱟᱢᱦᱚᱸ ᱡᱚᱭᱮᱱ ᱠᱚᱢ ᱛᱟᱦᱮᱱᱟ ᱥᱮ ᱠᱩᱞᱤ ᱵᱟᱲᱟ ᱠᱚᱵᱚᱱ᱾ ᱟᱢᱟᱜ ᱠᱚ ᱪᱮᱫ ᱠᱚ ᱥᱚᱢᱚᱥᱟ ᱦᱩᱭᱩᱜ ᱠᱟᱱ ᱛᱟᱢᱟ ᱱᱚᱣᱟ ᱞᱟᱹᱭᱛᱮ?
ᱤᱧᱟᱹᱜ ᱦᱚᱸ ᱚᱱᱠᱟᱜ ᱜᱮ ᱥᱚᱢᱚᱥᱟ ᱦᱩᱭᱩᱜ ᱠᱟᱱᱟ ᱵᱚᱞᱛᱮ ᱱᱚᱜ-ᱚᱭ ᱡᱚᱠᱷᱚᱱ ᱯᱷᱳᱱ ᱦᱩᱭᱩᱜ ᱠᱟᱱᱟ᱾ ᱟᱫᱚ ᱚᱱᱠᱟᱜ ᱜᱮ ᱯᱷᱳᱱ ᱦᱟᱸᱰᱮ ᱞᱟᱜᱟᱜ ᱠᱟᱱᱟ ᱥᱮ ᱵᱟᱝ ᱞᱟᱜᱟᱜ ᱠᱟᱱᱟ ᱵᱟᱝ ᱵᱩᱡᱷᱟᱹᱜ ᱠᱟᱱᱟ ᱟᱫᱚ ᱠᱟᱴᱟᱜ ᱠᱟᱱᱟ ᱡᱚᱠᱷᱚᱱ ᱚᱱᱟ ᱴᱟᱠᱥ, ᱟᱫᱚ ᱚᱱᱟ ᱯᱩᱨᱩᱱ ᱠᱟᱛᱮᱜ ᱟᱨ ᱦᱚᱸ ᱱᱟᱣᱟ ᱛᱮ ᱟᱨ ᱦᱚᱸ ᱯᱷᱳᱱ ᱞᱟᱜᱟᱣ ᱦᱩᱭᱩᱜ ᱠᱟᱱᱟ᱾
ᱦᱮᱸ ᱟᱫᱚ ᱚᱱᱮ ᱚᱱᱟ ᱜᱮ ᱜᱚᱝ ᱚᱱᱮ ᱚᱱᱟ ᱜᱮ ᱜᱚᱝᱠ ᱠᱮ ᱥᱟᱣᱛᱮ ᱥᱟᱹᱜᱩᱣᱟᱹ ᱥᱟᱶᱛᱮ ᱨᱚᱯᱚᱲ ᱦᱩᱭᱩᱜ-ᱟ ᱦᱚᱞᱟᱢ ᱡᱚᱭᱮᱱ ᱞᱮᱱᱟ ᱦᱚᱞᱟ ᱢᱤᱴᱮ ᱢᱤᱴᱤᱱ ᱦᱩᱭᱱᱟ ᱥᱟᱛ ᱵᱟᱡᱟ ᱠᱷᱚᱩᱡ?
ᱵᱟᱝ ᱵᱟ ᱦᱚᱞᱟ ᱦᱚᱞᱟ ᱫᱚ ᱵᱟᱹᱧ ᱡᱚᱭᱮᱱ ᱞᱮᱫᱟ ᱛᱟᱦᱚᱞᱮ᱾
ᱚᱸ ᱦᱮᱸ ᱛᱟᱦᱮᱸᱱᱟᱢ᱾ ᱤᱭᱟᱹᱭ ᱛᱟᱵᱚᱱᱟ ᱪᱮᱥᱴᱟᱭ ᱛᱟᱵᱚᱱᱟ ᱛᱟᱦᱮᱸᱞᱮᱱ ᱠᱷᱟᱱ ᱵᱷᱟᱞᱮᱜ-ᱟ᱾ ᱤᱧ ᱦᱚᱸ ᱛᱮᱦᱤᱧ ᱫᱚᱧ ᱛᱟᱦᱮᱱᱟ ᱦᱟᱸᱜ ᱜᱩᱝᱠᱟᱹ ᱠᱚᱧ ᱠᱩᱞᱤ ᱠᱚᱣᱟ ᱟᱭᱢᱟ ᱟᱪᱷᱟ ᱠᱩᱠᱞᱤ ᱠᱚ ᱢᱮᱱᱟᱜ-ᱟ᱾ ᱱᱚᱜ-ᱚᱭ ᱡᱮ ᱚᱱᱠᱟ, ᱥᱚᱢᱚᱥᱟ ᱦᱩᱭᱩᱜ ᱠᱟᱱᱟ ᱟᱨ ᱼᱟᱨ ᱤᱧ ᱛᱚ, ᱯᱳᱭᱞᱟᱹ ᱱᱚᱜ-ᱚᱭ ᱛᱚ ᱟᱭᱢᱟ ᱫᱤᱱ ᱠᱟᱹᱢᱤ ᱫᱚ ᱵᱟᱝ ᱦᱩᱭ ᱠᱟᱱᱟ ᱱᱚᱣᱟ ᱨᱮ ᱦᱳᱭ ᱠᱟᱹᱢᱤ ᱦᱩᱭᱩᱜ ᱠᱟᱱᱟ᱾ ᱢᱤᱫ ᱵᱟᱨ ᱫᱤᱱ ᱚᱱᱠᱟ ᱦᱩᱭᱩᱜ ᱠᱟᱱ ᱛᱤᱧᱟᱹ ᱥᱟᱵᱢᱤᱴ ᱛᱚ ᱞᱟᱦᱟ ᱧᱚᱜ ᱨᱤᱧ ᱥᱟᱵᱢᱤᱴ ᱞᱮᱫᱟ ᱛᱟᱨᱯᱚᱨᱮ ᱤᱧ ᱫᱚ ᱴᱟ ᱛᱚ ᱮᱠᱴᱩ ᱯᱚᱨᱮ ᱧᱚᱜ ᱦᱮᱡ ᱠᱟᱹᱫᱤᱧ ᱦᱚᱞᱟ ᱢᱤᱴᱤᱱ ᱵᱟᱲᱟ ᱦᱩᱭᱱᱟ ᱢᱤᱴᱤᱱ ᱠᱟᱛᱮ ᱛᱟᱨ ᱟᱹᱭᱩᱵ᱾ ᱳᱭ ᱟᱴ ᱴᱟ ᱥᱮᱫ ᱦᱮᱜ ᱟᱠᱟᱱ ᱛᱤᱧᱟ ᱟᱫᱚ ᱟᱴ ᱴᱟ ᱠᱷᱚᱱ ᱦᱮᱜ ᱠᱟᱛᱮᱜ ᱤᱧ ᱧᱮᱞ ᱮᱫᱟ᱾ ᱢᱤᱫ ᱦᱚᱲ ᱴᱷᱮᱜ ᱤᱧ ᱯᱷᱳᱱ ᱞᱮᱜᱟ ᱠᱮᱭᱟ ᱢᱤᱫ ᱦᱚᱲ ᱴᱷᱮᱱ ᱯᱷᱳᱱ ᱠᱤᱫᱤᱧ ᱯᱷᱳᱱ ᱠᱟᱛᱮᱜ ᱵᱟᱭ ᱨᱤᱥᱤᱵᱷ ᱞᱮ-ᱟ᱾ ᱟᱨ ᱢᱤᱫᱴᱮᱱ ᱠᱟᱛᱷᱟ, ᱡᱮ ᱱᱚᱜ-ᱚᱭ ᱤᱭᱟᱹ ᱫᱚ ᱵᱩᱡᱩᱜ ᱠᱟᱱᱟ ᱡᱮ ᱤᱧᱟᱹᱜ ᱴᱟᱠᱥ ᱫᱚ ᱱᱤᱱᱟᱹᱜ ᱢᱮᱱᱟᱜ ᱛᱤᱧᱟᱹ ᱯᱟᱸᱪ ᱵᱟᱭ ᱯᱟᱸᱪ ᱚᱱᱠᱟ ᱜᱮ᱾ ᱠᱟᱱᱟ ᱠᱤ ᱫᱚᱥ ᱵᱟᱭ ᱫᱚᱥ ᱚᱱᱮ ᱚᱱᱠᱟ ᱦᱤᱡᱩᱜ ᱠᱟᱱᱟ᱾
ᱦᱮᱸ,
ᱦᱮᱸ ᱟᱫᱚ ᱤᱭᱟᱹ ᱫᱚ ᱵᱟᱝ ᱵᱩᱡᱩᱜ ᱠᱟᱱᱟ ᱡᱮ ᱤᱧ ᱛᱤᱱ ᱦᱚᱲ ᱴᱷᱮᱱ ᱤᱧ ᱠᱚᱞ ᱫᱟᱲᱮᱭᱟᱜ-ᱟ ᱵᱟ ᱛᱤᱱ ᱦᱚᱲ ᱤᱧ ᱠᱚ ᱠᱚᱞ ᱫᱟᱲᱮᱭᱟᱹᱧᱟ? ᱟᱨ ᱪᱮᱠᱟᱛᱤᱧ ᱟᱨ ᱵᱟᱝ ᱵᱩᱡᱩᱜ ᱠᱟᱱᱟ ᱡᱮ ᱪᱮᱫᱞᱮᱠᱟ ᱡᱮ, ᱤᱧᱟᱹᱜ ᱱᱟᱦᱟᱜ ᱡᱟᱦᱟᱸᱭ ᱡᱮᱢᱚᱱ ᱟᱢᱮᱢ ᱯᱷᱳᱱ ᱟᱠᱟᱫᱤᱧᱟ ᱡᱮ ᱱᱚᱝ ᱚᱱᱠᱟᱱ ᱟᱢ ᱞᱮᱠᱟᱱ ᱛᱤᱱ ᱦᱚᱲ ᱠᱚ ᱯᱷᱳᱱ ᱫᱟᱲᱮᱭᱟᱫᱤᱧᱟ ᱪᱤᱠᱟᱹᱛᱤᱧ ᱵᱩᱡᱽ ᱫᱟᱲᱮᱭᱟᱜ-ᱟ ᱥᱮ ᱚᱱᱟ ᱫᱚ ᱚᱴᱳᱢᱮᱴᱤᱠ ᱜᱮ ᱚᱱᱠᱟ ᱨᱟᱠᱟᱵ ᱛᱟᱦᱮᱱᱟ? ᱡᱮ ᱟᱫᱚ ᱪᱮᱱ ᱵᱟᱢ ᱯᱷᱳᱱ ᱫᱟᱲᱮᱭᱟᱜ-ᱟ ᱢᱮᱱᱛᱮ ᱱᱚᱝᱠᱟ ᱚᱞ ᱚᱱᱠᱟ ᱡᱮᱢᱚᱱ ᱦᱮᱸ ᱡᱮᱢᱚᱱ ᱱᱚᱸᱰᱮ ᱢᱤᱫᱴᱮᱱ ᱴᱟᱠᱥ ᱡᱟᱦᱟᱸ ᱢᱮᱱᱟᱜ-ᱟ᱾ ᱡᱮ ᱱᱚᱜ ᱼᱚᱭ ᱚᱱᱠᱟ ᱫᱚ ᱦᱟᱱᱟ ᱫᱚ ᱵᱟᱝ ᱨᱟᱠᱟᱵ ᱠᱟᱱᱟ ᱡᱟᱦᱟᱸ ᱟᱢ ᱥᱮᱫ ᱠᱷᱳᱚᱡ ᱡᱟᱦᱟᱸ ᱠᱚᱞ ᱦᱤᱡᱩᱜ ᱠᱟᱱᱟ ᱟᱨ ᱡᱚᱦᱚᱭ ᱟᱢ ᱡᱮᱢᱚᱱ, ᱤᱧ ᱡᱮᱢᱚᱱᱤᱧ ᱠᱚᱞᱟᱜ ᱢᱮᱭᱟ ᱟᱢ ᱫᱚ ᱦᱟᱸᱜ ᱵᱟᱢ ᱧᱮᱞ ᱧᱟᱢᱫᱟ ᱤᱧᱟᱹᱜ ᱨᱮᱠᱚᱨᱰᱤᱝ ᱫᱚ ᱛᱤᱱ ᱜᱷᱟᱹᱲᱤᱡ ᱦᱩᱭᱩᱜ ᱠᱟᱱ ᱛᱤᱧ᱾ ᱛᱤᱱ ᱜᱷᱴᱤᱡ ᱜᱚᱞᱯᱚ ᱦᱩᱭᱩᱜ ᱠᱟᱱ ᱛᱤᱧᱟᱹ ᱛᱤᱱ ᱜᱷᱴᱤᱡ ᱠᱟᱣᱩᱱᱴᱚᱜ ᱠᱟᱱ ᱛᱤᱧᱟᱹ ᱚᱱᱟ ᱠᱚᱫᱚ ᱵᱟᱝ ᱧᱮᱞᱚᱜ ᱠᱟᱱ᱾᱾ ᱟᱨ ᱢᱤᱫᱴᱮᱱ ᱱᱚᱜ-ᱚᱭ ᱟᱨ ᱢᱤᱫᱴᱮᱱ ᱯᱚᱭᱮᱱᱴ ᱡᱮ ᱦᱤᱡᱩᱜ ᱠᱟᱱᱟ ᱢᱩᱪᱟᱹᱫ ᱨᱮ᱾ ᱡᱮ ᱪᱟᱨᱥᱚ ᱥᱮ ᱯᱟᱸᱪᱥᱚ, ᱥᱮ ᱪᱷᱚᱥᱚ ᱥᱟᱛᱥᱚ ᱚᱱᱮ ᱚᱱᱠᱟ ᱦᱤᱡᱩᱜ ᱠᱟᱱᱟ ᱚᱱᱮ ᱚᱱᱟ ᱫᱚ ᱪᱮᱫ ᱡᱤᱱᱤᱥ ᱠᱟᱱᱟ ᱚᱱᱟ ᱵᱟᱝ ᱵᱩᱡᱩᱜ ᱠᱟᱱᱟ᱾ ᱟᱢ ᱚᱱᱟ ᱠᱚᱢ ᱵᱩᱡᱽ ᱵᱩᱡᱽ ᱠᱟᱫᱟ?
ᱵᱟᱼᱵᱟ ᱚᱱᱟ ᱠᱚᱫᱚ ᱚᱱᱟ ᱠᱚᱫᱚ ᱤᱧ ᱦᱚᱸ ᱴᱷᱤᱠ ᱫᱚ ᱵᱟᱹᱧ ᱵᱩᱡᱷᱟᱹᱣ ᱫᱟᱲᱟ ᱠᱟᱣᱫᱟ ᱠᱤᱱᱛᱩ, ᱡᱚᱠᱷᱚᱱ ᱚᱱᱟᱻ ᱦᱟᱱᱮ ᱚᱱᱟ ᱚᱱᱮ ᱫᱚ ᱴᱟᱠᱥ, ᱨᱟᱠᱟᱵ ᱠᱟᱱᱟ ᱢᱩᱪᱟᱹᱫ ᱨᱮ ᱡᱟᱦᱟᱸ ᱫᱚ ᱮᱠᱛᱨᱤᱥ ᱵᱟᱨ ᱡᱟᱹᱱᱤᱡ ᱦᱚᱭᱛᱳ ᱩᱯᱳᱱ ᱜᱟᱱᱚᱜᱼᱟ ᱮᱴᱟᱜ ᱦᱚᱲ ᱴᱷᱮᱱ᱾ ᱟᱨ ᱱᱤᱡᱮᱮᱴᱷᱮᱱ ᱮᱴᱟᱜ ᱦᱚᱲ ᱤᱧ ᱴᱷᱮᱱ ᱛᱤᱱᱟᱹᱜ ᱦᱚᱲ ᱠᱚ ᱯᱷᱳᱱ ᱫᱟᱜᱼᱟ ᱚᱱᱟ ᱫᱚ ᱤᱧ ᱦᱚᱸ ᱵᱟᱹᱧ ᱵᱟᱲᱟᱭᱟ ᱴᱷᱤᱠ, ᱫᱚ ᱚᱱᱟᱜᱮ ᱛᱮᱤᱦᱤᱧ ᱜᱚᱝᱠᱮ ᱠᱚ ᱠᱩᱞᱤ ᱦᱩᱭᱩᱜᱼᱟ ᱢᱤᱴᱤᱝ ᱨᱮ ᱵᱚᱞᱚ ᱦᱩᱭᱩᱜᱼᱟ᱾ ᱫᱟᱫᱟ ᱛᱟᱦᱞᱮ ᱞᱟᱹᱭᱟᱹᱧ ᱟᱢᱟᱜ ᱳᱲᱟᱜ ᱫᱚ ᱚᱠᱟ ᱥᱮᱜ ᱨᱮᱛᱟᱢ?
ᱩᱸ ᱦᱩᱸ ᱟᱸᱡᱚᱢᱤᱫᱟᱹᱧ ᱟᱫᱚ ᱩᱱ ᱥᱢᱚᱭ ᱚᱝᱠᱟᱜᱼᱼ ᱜᱚᱝᱠᱮᱻ ᱚᱱᱟ ᱠᱚᱫᱚᱻ ᱵᱟᱝ ᱞᱟᱹᱭ ᱜᱟᱱᱚᱜ ᱠᱟᱱᱟ ᱦᱮᱸᱼᱼ ᱮᱸᱻ ᱮᱸᱻᱵ ᱚᱱᱟ ᱚᱲᱟᱜ ᱠᱚᱫᱚ, ᱚᱱᱟ ᱠᱚᱫᱚ ᱠᱚ ᱢᱟᱱᱟ ᱧᱚᱜ ᱜᱮᱭᱟ᱾ ᱡᱟᱦᱟᱸ ᱨᱮᱵᱚᱱ ᱠᱟᱹᱢᱤᱭᱮᱫᱟ ᱚᱱᱟ ᱠᱚᱫᱚᱻ ᱱᱤᱡᱮ - ᱱᱤᱭᱮ ᱞᱟᱹᱭ ᱫᱚ ᱮᱠᱴᱩ ᱠᱚ ᱢᱟᱱᱟ ᱠᱟᱜ ᱵᱚᱱᱟ ᱡᱮ ᱚᱱᱟ ᱠᱚᱫᱚ ᱵᱟᱵᱚᱱ ᱞᱟᱹᱭ ᱡᱟᱱᱚᱜᱼᱟ ᱮᱢᱱᱤ ᱜᱮᱵᱚᱱ ᱨᱚᱲ ᱨᱚᱯᱚᱲᱟ᱾
ᱟᱪᱪᱷᱟ ᱯᱷᱳᱱ ᱠᱚ ᱦᱤᱡᱩᱜ ᱠᱟᱱ ᱛᱟᱢᱟ ᱥᱮ ᱪᱮᱜ ᱚᱱᱮ ᱪᱮ ᱥᱟᱰᱮ ᱠᱟᱱᱟ?
ᱦᱮᱸ?
ᱯᱷᱳᱱ ᱠᱚ ᱦᱤᱡᱩᱜ ᱠᱟᱱᱟ?
ᱯᱷᱳᱜ - ᱯᱷᱳᱱ ᱫᱚ ᱦᱟᱹᱡᱩᱜ ᱠᱟᱱ ᱜᱮᱭᱟ ᱯᱷᱳᱱ ᱫᱚ ᱚᱱᱟᱛᱮ ᱥᱟᱰᱤ ᱠᱟᱱᱟ ᱵᱩᱡᱽ ᱮᱫᱟᱢ ᱯᱷᱳᱱ ᱦᱟᱹᱡᱩᱜ ᱠᱟᱱᱟ?
ᱦᱮᱸ- ᱦᱮᱸ ᱵᱩᱡᱚᱜ ᱠᱟᱱ ᱜᱮᱭᱟ᱾
ᱚᱸᱻ ᱜᱮ ᱠᱟᱜ ᱠᱟᱹᱱᱟᱹᱧ ᱛᱟᱣ ᱟᱨ ᱠᱚ ᱯᱷᱳᱱᱮᱜᱼᱟ᱾ ᱚᱸ ᱛᱟᱦᱞᱮ ᱫᱟᱠᱟ ᱠᱚᱫᱚᱢ ᱡᱚᱢ ᱵᱟᱲᱟ ᱠᱮᱜ - ᱟ ᱥᱮ ᱵᱟᱝ?
ᱫᱟᱠᱟ ᱠᱚᱫᱚ ᱡᱚᱢ ᱟᱹᱣᱨᱤ ᱦᱩᱭᱩᱜᱼᱟ ᱛᱩᱯᱩ ᱵᱟᱲᱟ ᱠᱚᱼᱼ
ᱚᱸᱻ ᱟᱨ ᱱᱚᱣᱟ ᱨᱮᱱᱟᱜ ᱠᱤᱪᱷᱩᱥᱼᱼ ᱥᱚᱢᱚᱥᱥᱟ ᱠᱚᱧ ᱧᱮᱞᱟ ᱮᱴᱠᱮᱴᱚᱬᱮ ᱠᱚ ᱦᱩᱭᱩᱜ ᱠᱟᱱᱟ ᱢᱟᱱᱮ ᱪᱤᱞᱠᱟ ᱮᱴᱠᱮᱴᱚᱬᱮ? ᱚᱸᱭ ᱼ ᱡᱮᱻᱫ ᱩᱸ ᱯᱷᱳᱱ - ᱯᱷᱳᱱ ᱛᱮ ᱜᱮᱫᱚᱜ ᱠᱟᱱᱟ ᱟᱢ ᱫᱚ ᱪᱤᱞᱠᱟ ᱟᱨᱚ ᱯᱷᱳᱱ ᱵᱟᱲᱟᱣ ᱠᱟᱜ ᱜᱮᱭᱟᱢ ᱱᱚᱣᱟ ᱢᱟᱲᱟᱝ ᱨᱮ ᱤᱧ ᱠᱷᱚᱱ ᱢᱟᱲᱟᱝ ᱨᱮ ᱡᱟᱦᱟᱭ? ᱵᱟᱝ ᱵᱟᱰᱟᱭ ᱡᱟᱦᱟᱸᱭ ᱴᱮᱢ ᱯᱷᱳᱱ ᱠᱟᱜ ᱜᱮᱭᱟ ᱡᱮ ᱯᱷᱳᱱ - ᱯᱷᱳᱱ ᱛᱮᱫᱚ ᱟᱡ ᱛᱮᱜᱮ ᱜᱮᱫᱚᱜ ᱠᱟᱱᱟ ᱥᱮ ᱟᱻᱢ? ᱟᱢᱜᱮᱢ ᱜᱮᱜ ᱮᱼᱟ ᱚᱱᱟ ᱵᱟᱨᱚ ᱢᱤᱱᱤᱴ ᱞᱟᱦᱟᱨᱮ ᱟᱢᱜᱮᱢ ᱜᱮᱜ ᱮᱫᱟ ᱥᱮ ᱟᱡᱛᱮᱜᱮ ᱜᱮᱫᱚᱜ ᱠᱟᱱᱟ? ᱦᱩᱸ
ᱵᱟᱨᱚ ᱢᱤᱱᱤᱴ ᱦᱩᱭ ᱞᱮᱱᱠᱷᱟᱱ ᱟᱡ ᱛᱮᱜᱮ ᱜᱮᱫᱚᱜᱼᱟ ᱚᱱᱟ ᱫᱚ ᱞᱟᱹᱭ ᱫᱚᱠᱚ ᱞᱟᱹᱭ ᱟᱠᱟᱫᱟ ᱢᱤᱫᱴᱤᱱᱼᱼ ᱠᱚᱨᱮ ᱦᱚᱸ ᱜᱚᱝᱠᱮ ᱠᱚᱦᱚᱸ ᱠ ᱞᱤᱭ ᱟᱠᱟᱫᱟ᱾ ᱩᱱᱠᱩ ᱜᱚᱝᱠᱮ ᱠᱚᱫᱚ ᱠᱚ ᱞᱟᱹᱭ ᱠᱟᱫᱟ ᱡᱮ ᱵᱟᱨᱚ ᱢᱤᱱᱤᱴ ᱫᱚ ᱟᱞᱚᱯᱮ ᱦᱩᱭ ᱦᱚᱪᱚᱣᱟᱜᱼᱟ ᱚᱱᱟ ᱞᱟᱦᱟ ᱨᱮᱜᱮᱼᱼ ᱳᱭ ᱮᱜᱟᱨᱚ ᱢᱤᱱᱤᱴ ᱦᱩᱭ ᱞᱮᱱ ᱠᱷᱟᱱ ᱦᱮᱸ ᱟᱯᱮᱜ ᱜᱮ ᱜᱮᱫ ᱯᱮ,
ᱦᱮᱸᱻ ᱟᱨᱚᱻᱱ ᱯᱳᱭᱞᱟᱹ ᱱᱚᱣᱟᱨᱮ ᱠᱟᱹᱢᱤ ᱵᱟᱲᱟ ᱟᱨᱚᱢ ᱠᱟᱹᱢᱤ ᱵᱟᱲᱟᱣ ᱠᱟᱫᱟ ᱟᱢ ᱫᱚ? ᱚᱱᱟ ᱠᱚ ᱠᱚᱨᱮ ᱥᱮ ᱱᱚᱣᱟ ᱜᱮ ᱯᱩᱭᱞᱟᱹᱢ ᱠᱟᱹᱢᱤ ᱠᱟᱱᱟ?
ᱱᱚᱣᱟ ᱜᱤ ᱤᱧᱟᱹᱜ ᱫᱚ ᱱᱚᱣᱟ ᱱᱚᱣᱟ ᱜᱮ ᱯᱳᱭᱞᱳ ᱠᱟᱹᱢᱤ ᱛᱤᱧ ᱱᱚᱣᱟ ᱞᱟᱦᱟ ᱫᱚ ᱵᱟᱹᱧ ᱠᱟᱹᱢᱤ ᱵᱟᱲᱟ ᱟᱠᱟᱫᱟ ᱱᱚᱣᱟ ᱠᱚᱨᱮ ᱫᱚ᱾
ᱩᱸᱻᱤᱧ ᱦᱚᱸ ᱢᱟᱱᱮ ᱱᱚᱣᱟ ᱠᱚᱫᱚ ᱟᱨᱚ ᱫᱚᱢᱮᱼᱼ ᱛᱟᱭᱱᱚᱢ ᱛᱮ ᱥᱮᱞᱮᱫᱽ ᱦᱩᱭᱱᱟ ᱠᱟᱹᱢᱤ ᱫᱚ ᱟᱭᱢᱟ ᱞᱟᱦᱟ ᱠᱷᱚᱡ ᱜᱮ ᱮᱛᱚᱦᱚᱵ ᱟᱠᱟᱱᱟ ᱱᱚᱣᱟ᱾ ᱦᱚᱞᱟ ᱜᱚᱝᱠᱮ ᱥᱟᱣ ᱤᱧ ᱨᱚᱯᱼᱼ ᱠᱳᱰᱱᱟ ᱢᱮᱱᱫᱟᱭ ᱱᱚᱣᱟᱻ ᱪᱟᱸᱫᱳ ᱨᱮᱱᱟᱜ ᱯᱳᱭᱞᱳ ᱠᱚᱨᱮ ᱠᱷᱚᱡ ᱮᱦᱚᱵ ᱟᱠᱟᱱᱟ, ᱟᱫᱚ ᱚᱝᱠᱟ ᱜᱮᱼᱼ ᱦᱮᱻ ᱮᱸᱻᱣ ᱯᱚᱨᱮ ᱧᱚᱜ ᱛᱮ ᱵᱟᱲᱟᱭᱚᱸ ᱧᱟᱢ ᱟᱨᱠᱤ ᱱᱚᱝᱠᱟ ᱠᱟᱹᱢᱤ ᱦᱩᱭᱩᱜ ᱠᱟᱱᱟ ᱢᱤᱫᱛᱮᱱ᱾
ᱦᱩᱸ
ᱟᱫᱚᱼᱼ ᱯᱚᱨᱮᱛᱮ ᱟᱨᱚ ᱠᱟᱹᱢᱤ ᱪᱷᱩᱴᱟᱹᱣ ᱦᱩᱭᱱᱟ ᱟᱫᱚ ᱵᱩᱡᱴᱽ ᱵᱟᱲᱟ ᱠᱟᱛᱮ ᱥᱚᱢᱚᱭ ᱠᱚ ᱞᱟᱜᱟᱜ ᱠᱟᱱᱟ ᱚᱠᱛᱚ ᱠᱚ᱾ ᱛᱟᱦᱞᱮ ᱫᱟᱠᱟ ᱠᱚᱫᱚᱢ ᱡᱚᱢ ᱠᱟᱜᱼᱟ ᱥᱮ ᱟᱹᱣᱨᱤ?
ᱫᱟᱠᱟ ᱠᱚᱫᱚ ᱡᱚᱢ ᱫᱚ ᱟᱹᱣᱨᱤ ᱦᱩᱭᱩᱜ-ᱟ ᱟᱢᱮᱢ ᱡᱚᱢ ᱠᱟᱜ - ᱟ ᱥᱮ ᱵᱟᱝ?
ᱤᱧ ᱦᱚᱸ ᱡᱚᱢ ᱵᱟᱲᱟ ᱦᱩᱭ ᱠᱟᱱᱟ ᱪᱮᱜ ᱯᱮ ᱩᱛᱩ ᱞᱮᱜᱼᱟ?
ᱦᱮᱞᱳ
ᱢᱮᱱᱫᱟᱝ ᱪᱮᱫ ᱠᱚᱯᱮ ᱩᱛᱩ ᱞᱮᱫᱼᱟ ᱛᱟᱦᱚᱞᱮ?
ᱩᱛᱩ ᱫᱚ ᱠᱩᱸᱫᱽᱨᱤ ᱵᱩᱲᱤᱼᱼ ᱛᱚ ᱟᱞᱤᱧ ᱠᱚ ᱚᱦᱤᱧ
ᱚ ᱛᱟᱦᱚᱞᱮ ᱪᱮᱫ ᱞᱮᱠᱟ ᱥᱤᱛᱩᱝ ᱠᱟᱱᱟ ᱟᱯᱮ ᱥᱮᱫ ᱫᱚ?
ᱥᱤᱛᱩᱝ ᱫᱚ ᱥᱤᱛᱩᱝ ᱠᱟᱱᱟ ᱛᱚ ᱵᱷᱟᱹᱜᱤ ᱜᱮ ᱢᱟᱡᱷᱮ-ᱢᱟᱡᱷᱮ ᱥᱤᱛᱩᱝ ᱫᱟᱭ ᱦᱮᱸ ᱨᱤᱢᱤᱞ ᱫᱟᱭ
ᱦᱮᱸ ᱱᱚᱛᱮ ᱢᱟᱭ ᱰᱩᱸᱰᱨᱩᱜ ᱞᱮᱫ ᱢᱤᱫ ᱠᱟᱹᱴᱤᱡ ᱢᱟᱲᱟᱝ ᱨᱮᱭ ᱰᱩᱸᱰᱨᱩᱜ ᱞᱮᱜ-ᱟ ᱟᱨ ᱱᱤᱛᱚᱜ ᱫᱚᱧ ᱧᱮᱞ ᱮᱫᱟ ᱯᱷᱟᱫᱟ ᱠᱮᱜ-ᱟᱭ ᱟᱨ ᱱᱤᱛᱚᱜ ᱫᱚ ᱥᱤᱛᱩᱝ ᱮ ᱨᱮᱦᱚᱸ ᱢᱟᱱᱮ ᱦᱚᱭ ᱠᱚᱫᱚ ᱵᱟᱭ ᱦᱚᱭᱮᱜᱼᱟ᱾ ᱦᱚᱭ, ᱦᱚᱭ ᱧᱚᱜ ᱞᱮᱠᱷᱟᱭ ᱚᱱᱠᱟ ᱥᱤᱛᱩᱝ ᱧᱚᱜ ᱫᱚ ᱵᱟᱝ ᱞᱟᱜᱟᱣ ᱠᱚᱜᱼᱟ ᱟᱨ ᱱᱚᱛᱮ ᱫᱚ ᱢᱤᱫ ᱵᱟᱨᱛᱮ ᱢᱟᱲᱟᱝ ᱨᱮ ᱫᱟᱜ ᱠᱚᱭ ᱡᱚᱨᱚ ᱵᱟᱲᱟ ᱠᱮᱜᱼᱟ᱾ ᱟᱫᱚ ᱫᱟᱜ ᱡᱚᱨᱚᱭᱮᱱ ᱠᱷᱟᱡ ᱫᱚ ᱢᱤᱫ ᱜᱷᱟᱹᱲᱤᱠ ᱫᱚ ᱴᱷᱤᱠ ᱜᱮ ᱵᱩᱡᱩᱜ ᱠᱟᱱ ᱛᱟᱦᱮᱱᱟ᱾ ᱟᱨ ᱡᱟᱹᱥᱛᱤ ᱧᱚᱜ ᱮ ᱡᱚᱨᱚ ᱞᱮᱠᱷᱟᱡ ᱫᱚ ᱵᱷᱟᱹᱜᱤ ᱠᱚᱜ ᱜᱮᱭᱟ ᱟᱫᱚ ᱠᱚᱢ ᱮᱱᱟ᱾
ᱛᱟᱦᱚᱞᱮ ᱦᱳᱲᱳ ᱠᱚᱫᱚᱯᱮ ᱨᱚᱦᱚᱭ ᱜᱮᱭᱟ ᱥᱮ ᱵᱟᱯᱮ ᱨᱚᱦᱚᱭ ᱜᱮᱭᱟ
ᱦᱚᱭ ᱨᱚᱦᱚᱭ ᱜᱮᱭᱟᱞᱮ᱾
ᱚᱸ
ᱨᱚᱦᱚᱭ ᱫᱚᱞᱮ ᱨᱚᱦᱚᱭᱟ ᱦᱮᱸ ᱛᱚᱞᱟ ᱠᱚᱫᱚᱞᱮ ᱜᱤᱰᱤᱭ ᱟᱠᱟᱜᱼᱟ ᱟᱹᱣᱨᱤ ᱚᱢᱚᱱᱚᱜᱼᱟ ᱟᱫᱚ ᱥᱚᱵ ᱠᱚᱨᱮᱱᱟᱜ ᱫᱚ ᱵᱟᱝ ᱢᱤᱫ ᱵᱟᱨᱭᱟ ᱠᱚᱨᱮᱱᱟᱜ ᱢᱤᱫ ᱵᱟᱨᱭᱟ ᱡᱟᱦᱟᱸ ᱵᱟᱹᱭᱦᱟᱹᱲ ᱠᱷᱮᱛ ᱠᱚ ᱢᱮᱱᱟᱜᱼᱟ ᱚᱱᱟ ᱠᱚ ᱞᱟᱹᱜᱤᱫ
ᱦᱮᱸ ᱟᱞᱮ ᱦᱚᱸ ᱛᱚᱞᱟ ᱠᱚᱫᱚ ᱜᱤᱰᱤ ᱦᱩᱭ ᱟᱠᱟᱱᱟ
ᱴᱤᱠᱭᱟᱹ ᱫᱚ ᱟᱣᱨᱤ ᱞᱮ ᱜᱤᱰᱤᱭᱟ ᱦᱟᱸᱜ ᱜᱤᱰᱤᱭᱞᱮ ᱢᱤᱫ ᱵᱟᱨ ᱫᱤᱱ᱾ ᱢᱤ ᱵᱟᱨ ᱫᱤᱱ ᱦᱟᱸᱜ ᱟᱨ ᱠᱤᱪᱷᱩ ᱫᱤᱱ ᱞᱮ ᱠᱚᱭᱚᱜ ᱮᱫᱟ ᱦᱟᱸᱯᱮ ᱫᱟᱜ ᱡᱟᱹᱲᱤ ᱠᱚᱦᱚᱸ ᱛᱤᱱ ᱥᱟᱺᱜᱤᱧᱟᱜ ᱵᱚᱱᱟ ᱛᱤᱱ ᱫᱤᱱ ᱠᱚᱨᱮ ᱦᱤᱡᱩᱜ ᱠᱟᱱᱟ ᱪᱟᱸᱬᱮ ᱧᱚᱜ ᱞᱚᱜᱚᱱ ᱧᱚᱜ ᱦᱮᱡ ᱞᱮᱱᱠᱷᱟᱱ ᱫᱩᱨᱟᱹᱣ ᱵᱟᱲᱟ ᱦᱩᱭ ᱠᱚᱜᱼᱟ ᱟᱫᱚ ᱵᱟᱹ ᱵᱟᱹᱫᱽ ᱠᱷᱮᱛ ᱠᱚ ᱫᱚᱢᱮ ᱜᱟᱱ ᱢᱮᱱᱟᱜᱼᱟ ᱵᱟᱹᱭᱦᱟᱹᱲ ᱠᱷᱮᱛ ᱫᱚ ᱩᱱᱟᱹᱜ ᱠᱚᱫᱚ ᱵᱟᱹᱱᱩᱜᱼᱟ ᱟᱫᱚ ᱤᱱᱟᱹ ᱠᱷᱟᱱ ᱫᱷᱩᱨᱟᱹᱣ ᱵᱟᱲᱟ ᱦᱩᱭ ᱠᱚᱜᱼᱟ ᱪᱟᱥ ᱠᱟᱹᱢᱤ ᱠᱚᱨᱮ ᱚᱲᱟᱜ ᱠᱚᱨᱮ ᱜᱮ ᱮᱠᱷᱚᱱ ᱫᱚ ᱛᱟᱦᱮᱸ ᱵᱟᱲᱟ ᱦᱩᱭᱩᱜ ᱠᱟᱱᱟ ᱚᱱᱠᱟ ᱠᱟᱹᱢᱤ ᱠᱚᱫᱚ ᱵᱟᱝ ᱦᱚᱸ
ᱛᱟᱦᱚᱞᱮ ᱪᱟᱥ ᱠᱟᱹᱢᱤ ᱠᱚᱫᱚ ᱥᱮᱨᱢᱟ ᱫᱟᱜ ᱛᱮᱜᱮ ᱥᱮ ᱜᱟᱰᱟ ᱠᱚ ᱢᱮᱱᱟᱜᱼᱟ ᱢᱤᱱᱤ ᱠᱚ
ᱵᱟᱝ-ᱵᱟᱝ ᱥᱮᱨᱢᱟ ᱫᱟᱜ ᱛᱮᱜᱮ ᱜᱟᱰᱟ, ᱜᱟᱰᱟ ᱠᱚᱫᱚ ᱢᱮᱱᱟᱜᱼᱟ ᱟᱫᱚ ᱜᱟᱰᱟ ᱫᱚ ᱚᱱᱠᱟ ᱫᱚ ᱫᱟᱜ ᱠᱚᱫᱚ ᱵᱟᱝ ᱛᱟᱦᱮᱸ ᱛᱟᱞᱮ ᱱᱚᱝᱠᱟ ᱱᱤᱨᱚᱢ ᱫᱤᱱ ᱫᱷᱚᱨᱚᱢ ᱫᱤᱱ ᱚᱱᱠᱟ ᱫᱚ ᱫᱟᱜ ᱠᱚᱫᱚ ᱟᱸᱡᱮᱫ ᱪᱟᱵᱟᱜᱼᱟ᱾ ᱪᱮᱫ ᱦᱚᱸ ᱵᱟᱝ ᱟᱸᱡᱚᱢᱚᱜ ᱠᱟᱱᱟ ᱚᱱᱠᱟ ᱫᱟᱜ ᱫᱚ ᱵᱟᱝ ᱛᱟᱦᱮᱱᱟ ᱟᱡ ᱛᱮᱜᱮ ᱟᱡ ᱛᱮᱜᱮ ᱪᱟᱵᱟᱜᱼᱟ ᱟᱫᱚ ᱚᱱᱟᱛᱮ ᱚᱱᱟ ᱜᱟᱰᱟ ᱫᱟᱜ ᱛᱮᱫᱚ ᱵᱟᱝ ᱥᱮᱨᱢᱟ ᱫᱟᱜ ᱛᱮᱜᱮ ᱦᱮᱸ ᱜᱟᱰᱟ ᱫᱟ ᱚᱱᱠᱟ ᱡᱟᱹᱯᱩᱫ ᱫᱤᱱ ᱦᱚᱸ ᱯᱮᱨᱮᱡ ᱵᱟᱲᱟᱭᱮᱱ ᱜᱮ ᱦᱟᱱᱛᱮ- ᱱᱟᱛᱮ ᱟᱹᱛᱩ ᱠᱟᱛᱮᱡ ᱪᱟᱵᱟᱭᱮᱱ ᱜᱮ
ᱦᱮᱸ
ᱟᱫᱚ ᱚᱱᱟ ᱠᱚᱫᱚ ᱜᱟᱰᱟ ᱫᱟᱜ ᱠᱚᱫᱚ ᱢᱤᱫ ᱵᱟᱨᱭᱟ ᱯᱚᱨᱮ ᱚᱱᱟ ᱢᱤᱫ ᱵᱟᱨᱭᱟ ᱡᱟᱭᱜᱟ ᱠᱚᱨᱮᱞᱮ ᱛᱚᱞ ᱵᱟᱲᱟ ᱠᱮᱫ ᱜᱮ ᱫᱟᱜ ᱟᱴᱠᱟᱣ ᱞᱮᱠᱟ ᱦᱮᱸ ᱛᱩᱯᱩ ᱵᱟᱲᱟ ᱠᱚ ᱡᱮᱢᱚᱱ ᱵᱟᱛᱟᱨᱚᱜ ᱚᱱᱠᱟ ᱪᱟᱥ ᱞᱟᱹᱜᱤᱫ ᱫᱚ ᱵᱟᱝ ᱥᱮᱨᱢᱟ ᱫᱟᱜ ᱛᱮᱜᱮ
ᱟᱞᱮ ᱚᱸᱰᱮ ᱫᱚ ᱜᱟᱰᱟ ᱫᱚ ᱢᱮᱱᱟᱜᱼᱟ ᱜᱟᱰᱟ ᱫᱚᱠᱚ ᱛᱚᱞ ᱟᱠᱟᱫᱟ ᱛᱚ ᱟᱫᱚ ᱫᱟᱜ ᱵᱟᱲᱟ ᱠᱮᱫᱟᱭ ᱚᱱᱮ ᱠᱤᱪᱷᱩ ᱫᱤᱱ ᱯᱚᱨᱼᱯᱚᱨ ᱵᱟᱨ ᱯᱮ ᱫᱤᱱᱮ ᱫᱟᱜ ᱵᱟᱲᱟ ᱠᱮᱫᱟ ᱵᱷᱟᱨᱤ ᱜᱮ ᱟᱫᱚ ᱫᱟᱜ ᱠᱚᱫᱚ ᱯᱮᱨᱮᱡ ᱟᱠᱟᱱᱟ ᱟᱫᱚ ᱚᱱᱟ ᱱᱤᱛᱚᱜ ᱫᱚ ᱵᱟᱭ ᱫᱟᱜ ᱨᱮᱦᱚᱸ ᱪᱟᱥ ᱠᱟᱹᱢᱤ ᱠᱚᱫᱚ ᱜᱟᱱ ᱫᱚ ᱜᱟᱱᱚᱜ ᱜᱮᱭᱟ ᱚᱱᱟ ᱜᱟᱰᱟ ᱫᱚ ᱜᱟᱰᱟ ᱫᱟᱜ ᱠᱚᱛᱮᱜᱮ
ᱛᱟᱦᱚᱞᱮ ᱱᱤᱛᱚᱜ ᱫᱚ ᱪᱮᱫ ᱮᱢ ᱪᱤᱠᱟᱭᱟ?
ᱱᱤᱛᱚᱜ ᱫᱚ ᱱᱚᱜᱼᱚᱭ ᱫᱩᱲᱩᱵ ᱦᱩᱭ ᱟᱠᱟᱱᱟ ᱡᱯᱤᱡ ᱜᱤᱫᱟ. ᱧ ᱡᱯᱤᱡ ᱠᱷᱚᱱᱜᱮ ᱠᱮᱫ ᱛᱤᱧᱟ ᱟᱫᱚᱧ ᱞᱟᱭ ᱫᱟ ᱠᱟᱹᱴᱤᱡ ᱡᱟᱦᱟᱭ ᱥᱟᱶᱜᱮᱧ ᱜᱚᱞᱯᱷᱚ
ᱟᱪᱷᱟ ᱜᱚᱢᱠᱮ ᱚ ᱚᱠᱛᱚ ᱠᱚ ᱦᱟᱸᱜ ᱦᱚᱭ ᱦᱤᱡᱩᱜ ᱠᱟᱱ ᱛᱟᱞᱟᱝᱟ ᱟᱫᱚ ᱤᱱᱠᱟ ᱜᱮᱞᱟᱝ ᱨᱚᱯᱚᱲᱟ ᱟᱫᱚ ᱜᱟᱞᱢᱟᱨᱟᱣ ᱫᱚ ᱱᱚᱝᱠᱟ ᱦᱚᱭ ᱤᱧᱤᱧ ᱯᱷᱚᱱᱟ ᱢᱮᱭᱟ ᱟᱫᱚ ᱟᱢ ᱦᱚᱢ ᱯᱷᱳᱱᱟᱹᱧᱟᱹ ᱯᱷᱳᱱ ᱠᱟᱛᱮ ᱢᱮᱮᱡᱽᱤᱧ ᱛᱞᱟᱝ ᱢᱮ ᱵᱟᱠᱷᱟᱡ ᱦᱚᱳᱣᱟᱴᱥᱮᱯ ᱨᱮ ᱠᱚᱞ ᱟᱹᱧ ᱢᱮ ᱵᱟᱠᱷᱟᱡ ᱯᱟᱨᱥ ᱯᱟᱨᱥᱚᱱᱟᱞ ᱢᱮᱥᱮᱡᱤᱧ ᱛᱟᱞᱟᱝ ᱢᱮ ᱯᱷᱟᱸᱠᱟ ᱢᱤᱱᱟᱹᱧᱟ ᱥᱮ ᱵᱟᱝ ᱟᱨ ᱛᱚᱠᱷᱚᱱ ᱟᱢᱮᱢ ᱠᱚᱞ ᱟᱹᱧᱟ ᱵᱩᱡᱽ ᱠᱮᱫᱟᱢ᱾
ᱟᱪᱪᱷᱟ᱾
ᱟᱸᱡᱚᱢ ᱠᱮᱫᱟᱢ?
ᱦᱮᱸ ᱦᱮᱸ ᱜᱚᱝᱠᱮ ᱟᱸᱡᱚᱢ ᱠᱮᱫᱟᱹᱧᱺ
ᱟᱪᱪᱷᱟ ᱴᱷᱤᱠ ᱟᱪᱷᱮ ᱛᱟᱦᱞᱮ ᱢᱟ ᱤᱱᱠᱟ ᱜᱮ ᱦᱮᱸ᱾
ᱦᱩᱸ᱾